ᱦᱮᱞᱳ᱾
ᱦᱮᱞᱳ᱾
ᱟᱸᱡᱚᱢ ᱢᱮᱜ-ᱟ ᱵᱮᱱ?
ᱦᱩᱸ ᱟᱹᱞᱤᱧᱟᱜ ᱨᱚᱲ ᱟᱸ
ᱨᱚᱲ ᱠᱚ ᱴᱤᱠ ᱴᱷᱟᱠ ᱟᱸᱡᱚᱢᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱟᱪᱪᱷᱟ, ᱴᱷᱤᱠ ᱜᱮᱭᱟ ᱟᱵᱤᱱᱟᱜ ᱦᱚᱸ ᱟᱸᱡᱚᱢᱚᱜ ᱠᱟᱱ ᱜᱮᱭᱟ ᱦᱳᱭ ᱥᱮ᱾ ᱪᱮᱫ ᱞᱮᱠᱟ ᱵᱮᱥ ᱵᱟᱲᱟᱭ ᱜᱮᱭᱟᱯᱮ?
ᱵᱮᱥ ᱵᱟᱲᱟ ᱜᱮᱭᱟᱞᱮ ᱚᱲᱟᱜ ᱠᱚᱨᱮ ᱫᱚ ᱡᱚᱛᱚ ᱜᱮ᱾ ᱪᱮᱜ ᱞᱮᱠᱟ ᱟᱯᱮ ᱫᱚᱯᱮ ᱵᱮᱥ ᱵᱟᱲᱟ ᱜᱮᱭᱟ ᱥᱮ ᱵᱟᱝ ᱚᱲᱟᱜ ᱠᱚᱨᱮ?
ᱟᱞᱮ ᱦᱚᱸ ᱵᱮᱥ ᱵᱟᱲᱟ ᱜᱮ ᱢᱮᱱᱟᱜ ᱞᱮᱭᱟ ᱱᱤᱛᱚᱜ ᱫᱚ ᱡᱚᱛᱚ ᱜᱮ ᱦᱳᱭ ᱥᱮ᱾ ᱪᱟᱥᱵᱟᱥ ᱠᱟᱢᱤ ᱠᱚ ᱫᱟᱜ ᱡᱟᱹᱯᱩᱫ ᱠᱚ ᱟᱯᱮ ᱥᱮᱱ ᱫᱚ ᱪᱮᱫ ᱞᱮᱠᱟ?
ᱟᱞᱮ ᱥᱮᱱ ᱫᱚ ᱪᱟᱥᱵᱟᱥ ᱠᱚᱫᱚ ᱞᱮ ᱰᱷᱤᱞᱟᱹ ᱧᱚᱜ ᱟᱠᱟᱜᱼᱟ᱾ ᱟᱰᱤ ᱜᱮ ᱤᱭᱟᱹ ᱨᱮ ᱢᱟ ᱢᱮᱱᱟᱜ ᱞᱮᱭᱟ᱾ ᱨᱚᱦᱚᱭ ᱠᱚᱦᱚᱸ ᱟᱹᱣᱨᱤ ᱞᱮ ᱮᱦᱚᱵᱟ᱾ ᱞᱚᱥᱚᱫ ᱠᱚᱦᱚᱸ ᱟᱣᱨᱤ ᱞᱮ ᱞᱚᱥᱚᱫᱟ ᱠᱷᱮᱛ ᱠᱚ᱾ ᱟᱯᱮᱥᱮᱫ ᱪᱮᱫ ᱞᱮᱠᱟ ᱨᱚᱦᱚᱭ ᱵᱟᱲᱟ ᱠᱮᱜ-ᱟ ᱞᱮ?
ᱦᱳᱭ ᱟᱞᱮ ᱥᱮᱱ ᱫᱚ ᱨᱚᱦᱚᱭ ᱠᱚ ᱮᱛᱚᱦᱚᱵ ᱟᱠᱟᱱᱟ ᱦᱳᱭ ᱥᱮ ᱟᱨ ᱟᱸ ᱵᱟᱨᱭᱟ ᱜᱟᱱ ᱠᱷᱮᱛ ᱠᱚ ᱯᱮᱭᱟ ᱜᱟᱱ ᱠᱷᱮᱛ ᱠᱚᱞᱮ ᱨᱚᱦᱚᱭ ᱱᱟᱦᱟᱜ ᱢᱟᱱᱮ ᱮᱛᱚᱦᱚᱵ ᱠᱟᱛᱮᱜ ᱟᱨ ᱦᱚᱲ ᱫᱚ ᱟᱹᱰᱤ ᱜᱟᱱ ᱜᱮ ᱠᱚ ᱨᱚᱦᱚᱭ ᱠᱟᱫᱟ ᱟᱫᱚ᱾ ᱟᱯᱮᱥᱮᱱ ᱫᱚ ᱩᱱᱟᱹᱜ ᱵᱤᱞᱚᱢ ᱫᱚ ᱪᱮᱠᱟᱛᱮ ᱫᱟᱜ ᱵᱟᱝ ᱤᱭᱟᱹᱛᱮ ᱥᱮ ᱵᱚᱞᱮ ᱪᱮᱫ ᱞᱮᱠᱟᱛᱮ?
ᱫᱟᱜ ᱢᱟᱭ ᱧᱩᱨᱮᱫ ᱜᱮᱭᱟ ᱮᱱᱛᱮ ᱟᱫᱚ ᱩᱱᱟᱹᱜ ᱚᱱᱠᱟ ᱵᱟᱭ ᱧᱩᱨᱩᱭᱮᱫᱼᱟ ᱥᱮ ᱫᱟᱜ᱾ ᱢᱟᱱᱮ ᱫᱟᱜ ᱫᱚᱭ ᱧᱩᱨᱮᱫ ᱜᱮᱭᱟ ᱢᱟᱱᱮ ᱠᱷᱮᱛ ᱠᱚᱨᱮ ᱵᱟᱹᱛ ᱠᱚᱨᱮ ᱫᱟᱜ ᱯᱮᱨᱮᱡᱚᱜ ᱞᱮᱠᱟ ᱢᱟ ᱵᱟᱭ ᱧᱩᱨᱮᱜᱼᱟ᱾ ᱠᱷᱟᱱ ᱞᱚᱥᱚᱫ ᱠᱚᱦᱚᱸ ᱵᱟᱭ ᱜᱟᱱᱚᱜ ᱠᱟᱱᱟ᱾ ᱨᱚᱦᱚᱭ ᱠᱚ ᱚᱱᱟᱛᱮ ᱛᱟᱭᱱᱚᱢ ᱧᱚᱸᱜ ᱠᱟᱱᱟ ᱱᱚᱛ ᱛᱮ ᱫᱚ᱾
ᱟᱨ ᱡᱟᱣ ᱥᱮᱨᱢᱟ ᱜᱮ ᱟᱯᱮ ᱫᱚ ᱱᱚᱝᱠᱟ ᱜᱮ ᱥᱮ ᱱᱤᱭᱟᱹ ᱥᱮᱨᱢᱟ ᱜᱮ ᱱᱚᱝᱠᱟ ᱯᱮ ᱵᱤᱞᱚᱢ ᱟᱠᱟᱱᱟ ᱢᱮᱱᱛᱮ?
ᱵᱟᱝᱟ ᱟᱞᱮ ᱫᱚ ᱱᱤᱭᱟᱹ ᱥᱮᱨᱢᱟ ᱜᱮ ᱡᱟᱣ ᱥᱮᱨᱢᱟ ᱫᱚ ᱴᱷᱤᱠ ᱜᱮᱞᱮ ᱨᱚᱦᱚᱭ ᱠᱮᱫᱼᱟ ᱢᱟᱱᱮ᱾ ᱥᱚᱢᱚᱭ ᱨᱮᱜᱮ ᱫᱟᱜ ᱮ ᱧᱩᱨ ᱠᱮᱜᱼᱟ᱾ ᱱᱤᱭᱟᱹ ᱥᱮᱨᱢᱟ ᱜᱮ ᱪᱤᱠᱟᱛᱮᱪᱚᱝ ᱪᱟᱸᱫ ᱵᱚᱸᱜᱟ ᱟᱲᱤᱥ ᱠᱟᱱᱟᱭ ᱥᱮ ᱪᱮᱫ?
ᱟᱸ ᱚᱱᱠᱟ ᱫᱚ ᱵᱟᱝᱜᱮ ᱢᱟᱱᱮ ᱟᱹᱰᱤ ᱜᱟᱱ ᱡᱟᱭᱜᱟᱮ ᱱᱟᱦᱟᱜ ᱴᱷᱤᱠ ᱴᱷᱟᱠ ᱜᱮᱭ ᱫᱟᱜᱮᱼᱟ ᱟᱨ ᱟᱹᱰᱤ ᱜᱟᱱ ᱡᱟᱭᱜᱟ ᱨᱮ ᱱᱟᱦᱟᱜ ᱚᱱᱠᱟ ᱥᱚᱢ ᱢᱟᱱᱮ ᱥᱚᱢᱚᱭᱨᱮ ᱫᱟᱜ ᱵᱟᱭ ᱡᱟᱹᱲᱤᱭᱟᱜᱼᱟ ᱦᱳᱭᱥᱮ᱾
ᱦᱩᱸ ᱧᱮᱞ ᱠᱮᱫᱼᱟ ᱞᱤᱧ ᱮᱴᱟᱜ ᱠᱚᱨ ᱠᱚᱨᱮ ᱦᱚᱸ ᱚᱱᱛᱮ ᱫᱚ ᱨᱚᱦᱚᱭ ᱠᱚ ᱢᱟᱲᱟᱝ ᱧᱚᱜ ᱟᱠᱫᱼᱟ ᱱᱚᱛᱮ ᱜᱮ ᱛᱟᱭᱱᱚᱢ ᱟᱠᱟᱱᱟ᱾
ᱦᱳᱭ ᱦᱳᱭ ᱚᱱᱠᱟᱜ ᱜᱮ ᱱᱟᱦᱟᱜ ᱟᱹᱰᱤ ᱜᱟᱱ ᱡᱟᱭᱜᱟ ᱞᱮ ᱟᱞᱮ ᱦᱚᱸ ᱱᱤᱱ ᱫᱟᱨᱟ ᱫᱚ ᱟᱹᱰᱤᱜᱟᱱᱞᱮ ᱨᱚᱦᱚᱭᱮᱫ ᱠᱟᱱ ᱛᱟᱦᱮᱱ᱾ ᱟᱫᱚ ᱱᱮᱥ ᱫᱚᱚ ᱱᱟᱦᱟᱜ ᱱᱚᱜᱼᱚᱭ ᱞᱮ ᱵᱤᱞᱚᱢ ᱧᱚᱜ ᱠᱟᱱᱟ ᱟᱨ ᱴᱷᱤᱠ ᱴᱷᱟᱠ ᱛᱮ ᱢᱟᱱᱮ ᱫᱟᱜ ᱫᱚ ᱢᱮᱱᱟᱜ ᱜᱮᱭᱟ ᱟᱫᱚ ᱵᱚᱞᱮ ᱞᱟᱦᱟ ᱧᱚᱜ ᱛᱮ ᱫᱟᱜ ᱮᱜ ᱠᱟᱱ ᱛᱟᱦᱮᱱ, ᱦᱚᱳᱭ ᱥᱮ ᱢᱟᱱᱮ ᱫᱟᱜ ᱚᱠᱛᱚ ᱡᱟᱦᱟᱸᱴᱟᱜ ᱠᱟᱱᱟ᱾ ᱵᱚᱞᱮ ᱱᱤᱛ ᱛᱮᱫᱚ ᱟᱹᱰᱤ ᱜᱟᱱᱞᱮ ᱨᱚᱦᱚᱭᱮᱫ ᱠᱟᱱ ᱛᱟᱦᱮᱸᱦᱱ ᱥᱮᱞᱤᱧ ᱞᱟᱹᱭᱟ ᱪᱟᱵᱟ ᱪᱟᱵᱟᱜ ᱟᱝ
ᱦᱩᱸ ᱦᱩᱸ᱾
ᱦᱳᱭ ᱟᱫᱚ ᱟᱵᱮᱱ ᱠᱤ ᱚᱱᱛᱮ ᱦᱚᱲ ᱢᱮᱱᱟᱜ ᱠᱚ ᱚᱱᱛᱮ ᱨᱮ ᱢᱮᱱᱟᱜ ᱵᱮᱱᱟ ᱥᱮ ᱪᱮᱫ?
ᱨᱚᱲ ᱠᱚ ᱟᱸᱡᱚᱢᱚᱜ ᱠᱟᱱᱟ ᱥᱮ ᱪᱮᱫ?
ᱯᱷᱟᱨᱟᱠ ᱧᱚᱜ ᱪᱟᱞᱟᱜ ᱵᱮᱱ ᱦᱚᱭ ᱥᱮ᱾ ᱟ ᱵᱟᱝᱠᱷᱟᱱ ᱵᱟᱰᱟᱭ ᱜᱮᱭᱟ ᱵᱮᱱ ᱥᱮ ᱮᱴᱟᱜ ᱦᱚᱲᱟᱜ ᱨᱚᱲ ᱟᱸᱡᱚᱢ ᱞᱮᱱᱠᱷᱟᱱ ᱱᱟᱦᱟᱜ ᱠᱚᱞ ᱨᱮ
ᱦᱮᱸ ᱦᱮᱸ ᱵᱟᱲᱟᱭ ᱜᱮᱭᱟᱞᱤᱧ᱾
ᱦᱳᱭ ᱦᱳᱭ ᱟᱫᱚ ᱚᱱᱟ ᱞᱮᱠᱟᱛᱮ ᱟᱨ ᱛᱚᱵᱮ ᱱᱤᱛᱚᱝ ᱫᱚ ᱪᱮᱫ ᱠᱚᱯᱮ ᱪᱮᱠᱟ ᱵᱟᱲᱟᱭᱮᱫᱼᱟ ᱛᱚᱵᱮ ᱪᱟᱥᱵᱟᱥ ᱥᱮᱱ ᱢᱟ ᱵᱟᱝᱯᱮ ᱮᱛᱚᱦᱚᱵ ᱟᱠᱟᱱᱟ ᱠᱷᱟᱱ ᱫᱚ᱾
ᱱᱤᱛᱚᱝ ᱫᱚ ᱚᱲᱟᱜ ᱠᱚᱨᱮ ᱜᱮ ᱢᱮᱱᱟᱜ ᱞᱮᱭᱟ᱾
ᱠᱷᱮᱛ ᱠᱚᱨᱮ ᱜᱮᱞᱮ ᱧᱮᱞ ᱵᱟᱲᱟᱭᱮᱫᱼᱟ ᱛᱚᱞᱟ ᱠᱚ ᱦᱚᱨᱚ ᱵᱟᱲᱟ ᱠᱟᱜ-ᱟ ᱞᱮ᱾
ᱟᱪᱪᱷᱟ᱾ ᱟᱨ ᱛᱚᱵᱮ ᱦᱩᱲᱩ ᱠᱤ ᱮᱸ ᱪᱷᱟᱲᱟ ᱠᱟᱛᱮᱜ ᱟᱨ ᱪᱮᱫ ᱠᱚᱯᱮ ᱪᱟᱥ ᱜᱮᱭᱟ᱾
ᱟᱞᱮ ᱥᱮᱱ ᱫᱚ ᱱᱚᱛᱮ ᱫᱚ ᱚᱱᱠᱟ ᱵᱟᱠᱚ ᱪᱟᱥ ᱵᱟᱲᱟᱭᱟ ᱤᱭᱟᱹ ᱠᱚᱢᱟ ᱥᱚᱵᱽᱡᱤ ᱠᱚᱢᱟ᱾ ᱱᱚᱝᱠᱟ ᱢᱟᱱᱮ ᱵᱟᱲᱜᱮ ᱠᱚᱨᱮ ᱩᱛᱩ ᱡᱚᱢ ᱞᱟᱹᱜᱤᱫ ᱠᱚ ᱪᱟᱥᱟ᱾ ᱟᱹᱞᱩ ᱠᱚ, ᱯᱮᱸᱭᱟᱡᱽ ᱠᱚ, ᱥᱚᱵᱽᱡᱤ ᱠᱚ ᱡᱟᱦᱟᱱᱟᱜ ᱟᱲᱟᱜ ᱥᱟᱠ ᱠᱟᱢ ᱠᱚ ᱚᱱᱠᱟ ᱠᱚ ᱪᱟᱥᱟ ᱚᱲᱟᱜ ᱠᱚᱨᱮ ᱜᱮ ᱢᱟᱱᱮ᱾ ᱵᱟᱲᱜᱮ ᱠᱚᱨᱮ ᱩᱛᱩ ᱡᱚᱢ ᱞᱟᱹᱜᱤᱫ᱾ ᱟᱯᱮ ᱥᱮᱱ ᱫᱚ ᱪᱮᱫᱞᱮᱠᱟ ᱰᱮᱞᱤ ᱟᱯᱮ ᱥᱮᱱ ᱫᱚ ᱵᱟᱨᱚ ᱢᱟᱥ ᱜᱮᱠᱚ ᱪᱟᱥᱟ?
ᱵᱟᱝ ᱟᱞᱮ ᱥᱮᱱ ᱦᱚᱸ ᱱᱟᱦᱟᱜ ᱱᱚᱣᱟ ᱦᱩᱲᱩ ᱪᱟᱥ ᱫᱚ ᱢᱤᱫ ᱫᱚᱢ ᱜᱮ ᱦᱩᱭᱩᱜᱼᱟ ᱥᱮᱨᱢᱟ ᱨᱮ ᱟᱨ ᱡᱟᱦᱟᱸ ᱥᱚᱵᱽᱡᱤ ᱠᱚ ᱡᱩᱫᱤ ᱞᱤᱧ ᱞᱟᱹᱭᱟ ᱛᱚ ᱥᱚᱵᱽᱡᱤ ᱠᱚᱫᱚ ᱱᱟᱦᱟᱜ ᱟᱞᱮ ᱥᱮᱱ ᱫᱚ ᱪᱟᱥ ᱦᱚᱸ ᱦᱩᱭᱩᱜᱼᱟ ᱟᱨ ᱟᱹᱰᱤ ᱜᱟᱱ ᱢᱟᱱᱮ ᱠᱤᱨᱤᱧ ᱟᱠᱷᱨᱤᱧ ᱞᱟᱹᱜᱤᱫ ᱦᱚᱸᱠᱚ ᱪᱟᱥ ᱜᱮᱭᱟ ᱦᱳᱭᱥᱮ᱾ ᱠᱤᱨᱤᱧ ᱟᱠᱷᱨᱤᱧ ᱡᱩᱚᱫᱤᱧ ᱞᱟᱹᱭᱟ ᱛᱚ ᱡᱮᱢᱚᱱ ᱦᱩᱭᱱᱟ ᱦᱚᱛᱚᱫ ᱦᱩᱭᱱᱟ ᱡᱷᱤᱸᱜᱟᱹ ᱦᱩᱭᱱᱟ ᱠᱩᱲᱪᱟᱹ ᱵᱮᱸᱜᱟᱲ ᱠᱚᱯᱷᱤ ᱠᱚ ᱚᱱᱟ ᱠᱚᱫᱚ ᱱᱟᱜ ᱠᱤᱨᱤᱧ ᱟᱠᱷᱨᱤᱧ ᱞᱟᱹᱜᱤᱫ ᱠᱚ ᱪᱟᱥ ᱛᱟᱦᱮᱱᱟ ᱦᱳᱭᱥᱮ ᱟᱨ ᱡᱮᱢᱚᱱᱤᱧ ᱞᱟᱹᱭᱟ ᱟᱠ ᱠᱚᱪᱟ ᱠᱚᱨᱮ ᱡᱮᱢᱚᱱ ᱵᱟᱲᱜᱮ ᱠᱚᱪᱟ ᱠᱚᱨᱮᱜ ᱟᱲᱟᱜ ᱠᱚ ᱦᱩᱭᱱᱟ ᱢᱟᱹᱨᱤᱪ ᱫᱟᱨᱮ ᱠᱚ ᱯᱤᱯᱟᱹ ᱫᱟᱨᱮ ᱠᱚ ᱚᱱᱟ ᱢᱟᱱᱮ ᱚᱲᱟᱜ ᱡᱚᱢ ᱞᱟᱹᱜᱤᱫ ᱦᱚᱞᱮ ᱪᱟᱥ ᱛᱟᱦᱮᱱ ᱜᱮᱭᱟ ᱠᱚᱯᱷᱤ ᱠᱚ ᱦᱳᱭ ᱥᱮ ᱟᱫᱚ ᱢᱟᱱᱮ ᱱᱤᱛᱚᱜ ᱫᱚ ᱟᱹᱰᱤ ᱜᱟᱱ ᱥᱚᱵᱡᱤ ᱠᱚ ᱫᱚᱨ ᱟᱠᱟᱱᱟ ᱥᱮ ᱟᱫᱚ ᱚᱱᱟ ᱠᱚ ᱡᱩᱫᱤ ᱛᱷᱚᱲᱟ ᱠᱟᱴ ᱴᱤᱡ ᱵᱟᱝᱵᱱ ᱞᱟᱜᱟᱣᱟ ᱚᱲᱟᱜ ᱨᱮ ᱮᱱᱠᱷᱟᱱ ᱫᱚᱢ ᱞᱟᱹᱜᱤᱫ ᱛᱮ ᱠᱚᱥᱴᱚ ᱜᱮᱭᱟ ᱫᱤᱱᱟᱹᱢ ᱫᱤᱱᱟᱹᱢ ᱫᱚ ᱛᱤᱱᱟᱹᱜ ᱮᱢ ᱠᱤᱨᱤᱧ ᱡᱚᱢᱟ
ᱦᱩᱸ ᱱᱚᱛᱮ ᱫᱚ ᱡᱚᱛᱚ ᱠᱤᱨᱤᱧ ᱠᱟᱛᱮᱫ ᱜᱮᱠᱚ ᱡᱚᱢᱟ ᱱᱚᱛᱮ ᱵᱟᱡᱟᱨ ᱥᱩᱨ ᱜᱮᱭᱟ ᱥᱮ᱾ ᱮᱱᱠᱷᱟᱱ ᱪᱟᱥ ᱦᱚᱸ ᱚᱱᱟ ᱥᱤᱡᱤᱱ ᱨᱮᱜᱮ ᱠᱚ ᱪᱟᱥᱟ ᱟᱨ ᱠᱤᱨᱤᱧ ᱠᱟᱛᱮᱫ ᱜᱮ ᱩᱛᱩ ᱠᱚᱫᱚ ᱠᱚ ᱡᱚᱢᱟ᱾ ᱩᱛᱩ ᱦᱚᱸ ᱥᱟᱦᱟᱱ ᱥᱟᱠᱟᱢ ᱠᱚᱦᱚᱸ ᱡᱚᱛᱚ ᱠᱤᱨᱤᱧ ᱜᱮ᱾
ᱟᱫᱚ ᱚᱱᱛᱮ ᱫᱚ ᱥᱟᱦᱟᱱ ᱥᱟᱠᱟᱢ ᱫᱚ ᱛᱚᱵᱮ ᱥᱟᱦᱟᱱ ᱥᱟᱠᱟᱢ ᱯᱮ ᱠᱤᱨᱤᱧᱟ ᱮᱱᱠᱷᱟᱱ ᱢᱟᱱᱮ ᱚᱱᱠᱟ ᱵᱮᱵᱚᱥᱛ ᱛᱟ ᱵᱟᱝ ᱢᱮᱱᱟᱜ-ᱟ
ᱵᱟᱝᱟ ᱱᱚᱛᱮ ᱫᱚ ᱵᱟᱡᱟᱨ ᱫᱤᱥᱚᱢ ᱠᱟᱱᱟ ᱥᱮ ᱱᱚᱛᱮ ᱫᱚ ᱥᱟᱠᱟᱢ ᱥᱟᱦᱟᱱ ᱥᱟᱠᱟᱢ ᱠᱚᱫᱚ ᱵᱟᱭ ᱧᱟᱢᱚᱜ-ᱟ ᱱᱚᱣᱟ ᱥᱩᱨ ᱠᱚᱨᱮ
ᱚ ᱢᱟᱱᱮ ᱡᱷᱚᱛᱚᱣᱟᱜ ᱜᱮ ᱠᱤᱨᱤᱧ ᱵᱷᱚᱨᱥᱟ ᱦᱳᱭ ᱥᱮ ᱥᱚᱦᱚᱨ ᱵᱟᱡᱟᱨ ᱨᱮᱢᱟ ᱚᱱᱠᱟ ᱢᱟᱱᱮ ᱟᱹᱰᱤᱜᱟᱱ ᱡᱤᱱᱤᱥ ᱢᱟᱱᱮ ᱪᱮᱫ ᱠᱚ ᱞᱟᱹᱭᱟ ᱥᱟᱦᱟᱱ ᱥᱟᱠᱟᱢ ᱡᱩᱫᱤ ᱵᱮᱱ ᱞᱟᱹᱭᱟ ᱛᱚ ᱵᱟᱡᱟᱨ ᱨᱮᱫᱚ ᱥᱟᱦᱟᱱ ᱥᱟᱠᱟᱢ ᱚᱠᱟᱨᱮ ᱵᱮᱱ ᱧᱟᱢᱟ ᱦᱳᱭᱥᱮ ᱜᱮᱥ ᱛᱮᱠᱚ ᱫᱟᱠᱟᱭᱟ ᱥᱮ ᱡᱟᱦᱟᱸᱭ ᱫᱚ ᱠᱚᱭᱞᱟ ᱛᱮᱠᱚ ᱫᱟᱠᱟᱭᱟ ᱚᱱᱠᱟ᱾ ᱡᱟᱦᱟᱸᱭ ᱫᱚ ᱞᱟᱭᱤᱱ ᱛᱮᱠᱚ ᱫᱟᱠᱟᱭᱟ ᱢᱟᱱᱮ ᱥᱚᱦᱚᱨ ᱵᱟᱡᱟᱨ ᱨᱮᱵᱮᱱ ᱛᱟᱦᱮᱱ ᱠᱷᱟᱡ ᱫᱚ ᱠᱟᱹᱣᱰᱤ ᱫᱚ ᱟᱹᱰᱤ ᱜᱟᱱ ᱜᱮ ᱠᱷᱚᱨᱪᱟᱜᱼᱟ ᱦᱳᱭᱥᱮ
ᱦᱩᱸ ᱱᱚᱛᱮ ᱫᱚ ᱜᱮᱥ ᱛᱮᱦᱚᱸ ᱠᱚ ᱫᱟᱠᱟᱭᱮᱫ ᱜᱮᱭᱟ᱾
ᱦᱮᱸ ᱪᱮᱫ ᱛᱮ?
ᱜᱮᱥ ᱛᱮᱦᱚᱸ ᱠᱚ ᱫᱟᱠᱟᱭᱮᱫ ᱜᱮᱭᱟ ᱟᱨ ᱟᱫᱷᱟ ᱠᱚᱫᱚ ᱥᱟᱦᱟᱱ ᱠᱚᱠᱚ ᱦᱟᱛᱟᱣᱮᱫ-ᱟ ᱜᱮᱥ ᱠᱚᱦᱚᱸ ᱠᱚ ᱟᱫᱷᱤᱠᱛᱟᱨ ᱱᱚᱛᱮ ᱫᱚ ᱜᱮᱥ ᱛᱮᱜᱮ ᱠᱚ ᱫᱟᱠᱟᱭᱮᱫ-ᱟ᱾
ᱟᱪᱪᱷᱟ ᱥᱟᱦᱟᱱ ᱵᱮᱱ ᱞᱟᱹᱭᱠᱮᱜ-ᱟ ᱛᱚ ᱥᱟᱦᱟᱱ ᱫᱚ ᱪᱮᱫ ᱞᱮᱠᱟ? ᱢᱟᱱᱮ ᱱᱚᱝᱠᱟ ᱯᱟᱲᱟᱜ ᱥᱟᱦᱟᱱ ᱠᱚ ᱟᱠᱷᱨᱤᱧ ᱛᱟᱦᱮᱱ ᱥᱮ ᱪᱮᱫ ᱞᱮᱠᱟ ᱵᱚᱞᱮ?
ᱦᱮᱸ ᱯᱟᱲᱟᱜ ᱥᱟᱦᱟᱱ ᱦᱚᱸᱠᱚ ᱟᱠᱷᱨᱤᱧ ᱜᱮᱭᱟ ᱱᱚᱛᱮ ᱫᱚ ᱵᱟᱹᱱᱩᱜ ᱟᱥᱮ ᱵᱩᱨᱩ ᱥᱩᱨ ᱨᱮ
ᱦᱳᱭ ᱟᱫᱚ ᱥᱟᱦᱟᱱ ᱡᱟᱦᱟᱸ ᱠᱚ ᱟᱹᱷᱨᱤᱧ ᱛᱟᱦᱮᱱᱟ ᱯᱟᱲᱟᱜ ᱠᱟᱛᱮ ᱟᱫᱚ ᱚᱱᱟ ᱫᱚ ᱪᱮᱫ ᱞᱮᱠᱟ ᱠᱚ ᱟᱹᱷᱨᱤᱧ ᱛᱟᱦᱮᱱ ᱵᱚᱞᱮ ᱚᱱᱟ
ᱢᱟᱱᱮ ᱢᱤᱫᱴᱷᱮᱱ ᱠᱚ ᱛᱚᱞ ᱠᱟᱜ-ᱟ ᱚᱸᱰᱮ ᱵᱟᱡᱟᱨ ᱥᱩᱨ ᱜᱮᱫᱚ ᱵᱟᱡᱟᱨ ᱠᱷᱚᱱ ᱠᱚ ᱠᱤᱨᱤᱧ ᱟᱹᱜᱩᱭᱟ
ᱦᱚᱸ ᱵᱚᱞᱮ ᱥᱟᱦᱟᱱ ᱨᱮᱱᱟᱜ ᱥᱟᱦᱟᱱ ᱨᱮᱱᱟᱜ ᱫᱚᱨᱫᱟᱢ ᱵᱚᱞᱮ ᱪᱮᱫᱠᱟ ᱥᱟᱦᱟ
ᱦᱩᱸ ᱛᱚᱞ ᱠᱟᱜ-ᱟ ᱠᱚ ᱢᱟᱱᱮ ᱵᱤᱥ ᱴᱟᱠᱟ ᱛᱤᱨᱤᱥ ᱴᱟᱠᱟ
ᱟᱞᱮᱥᱱ ᱫᱚ ᱡᱮᱢᱚᱱ ᱥᱟᱦᱟᱱ ᱵᱮᱱ ᱞᱟᱹᱭᱟ ᱛᱚ ᱮᱱᱠᱷᱟᱱ ᱫᱟᱨᱮ ᱠᱚ ᱠᱤᱨᱤᱧ ᱟᱹᱜᱩᱭ ᱛᱟᱦᱮᱱ ᱦᱳᱭᱥᱮ ᱟᱨ ᱫᱟᱨᱮ ᱠᱤᱨᱤᱧ ᱟᱹᱜᱩ ᱠᱟᱛ ᱠᱟᱛᱮᱜ ᱦᱚᱸ ᱚᱱᱟ ᱠᱚ ᱢᱟᱜ ᱯᱟᱲᱟᱜ ᱠᱟᱛᱮᱜ ᱠᱚ ᱨᱚᱦᱚᱲ ᱠᱟᱜ-ᱟ ᱦᱳᱭᱥᱮ᱾
ᱦᱮᱸ ᱱᱚᱛᱮ ᱦᱚᱸ ᱚᱱᱠᱟ ᱜᱮ ᱢᱟᱱᱮ ᱢᱟᱜ ᱯᱟᱲᱟᱜ ᱠᱟᱛᱮ ᱠᱚ ᱟᱨ ᱠᱚ ᱜᱟᱸᱰᱤᱡ ᱠᱟᱜ-ᱟ ᱢᱟᱱᱮ ᱛᱚᱞ -ᱠᱟᱜ ᱟᱠᱚ ᱵᱚᱡᱷᱟ ᱞᱮᱠᱟ, ᱟᱨᱠᱚ ᱟᱹᱠᱷᱨᱤᱧᱟ᱾
ᱚᱻ
ᱟᱪᱪᱷᱟ, ᱚᱱᱛᱮ ᱫᱚ ᱵᱩᱨᱩ ᱠᱚ ᱥᱩᱨ ᱜᱮᱭᱟ ᱥᱮ ᱪᱮᱫ?
ᱵᱟᱝ, ᱟᱞᱮ ᱫᱚ ᱟᱛᱳ ᱫᱤᱥᱚᱢ ᱟᱨ ᱵᱟᱡᱟᱨ ᱥᱚᱦᱚᱨ, ᱢᱟᱱᱮ ᱵᱟᱱᱟᱨᱜᱮ ᱞᱮ ᱥᱩᱨᱩᱜ ᱜᱮᱭᱟ᱾ ᱵᱩᱨᱩ ᱠᱚᱦᱚᱸ, ᱵᱤᱨ ᱠᱚᱦᱚᱸ, ᱡᱚᱛᱚ ᱜᱮ ᱾
ᱚᱻ
ᱟᱫᱚ ᱟᱞᱮ ᱥᱮᱱ ᱫᱚ ᱡᱮᱢᱚᱱ, ᱥᱟᱦᱟᱱ ᱥᱟᱠᱟᱢ ᱡᱟᱹᱦᱤᱡ ᱛᱮᱧ ᱞᱟᱹᱭᱟ ᱛᱚ, ᱟᱞᱮ ᱥᱮᱱ ᱫᱚ ᱱᱚᱝᱠᱟ ᱢᱟᱱᱮ, ᱢᱮᱱᱟᱜ ᱜᱮᱭᱟ, ᱨᱚᱦᱚᱭ ᱵᱤᱨ ᱠᱚ ᱢᱮᱱᱟᱜᱼᱟ ᱾ ᱥᱮ ᱚᱱᱠᱟ ᱵᱟᱲᱜᱤ ᱠᱚᱨᱮ ᱦᱚᱸ ᱫᱟᱨᱮ ᱠᱚ ᱢᱮᱱᱟᱜᱼᱟ, ᱟᱨ ᱠᱚᱭᱞᱟ ᱠᱚᱦᱚᱸ ᱧᱟᱢᱚᱜᱼᱟ ᱾ ᱟᱨ ᱜᱮᱥ ᱛᱮᱢᱟ ᱦᱮᱸ ᱜᱤ, ᱟᱫᱚ ᱜᱮᱥ ᱫᱚ ᱱᱟᱦᱟᱜ ᱮᱢᱟᱨᱡᱮᱱᱥᱤ ᱜᱷᱟᱹᱲᱤᱡ ᱜᱮᱞᱮ ᱡᱩᱞ ᱛᱟᱦᱮᱱ, ᱡᱮᱢᱚᱱ ᱟᱡᱠᱟ ᱯᱮᱲᱟ ᱠᱚ ᱦᱮᱡ ᱮᱱᱟ, ᱥᱮ ᱱᱚᱝᱠᱟ ᱫᱟᱜ ᱡᱚᱠᱷᱟᱱ ᱢᱟᱱᱮ, ᱟᱹᱰᱤ ᱡᱳᱨᱮ ᱫᱟᱜᱮᱜᱼᱟ ᱪᱮᱠᱟ ᱠᱟᱛᱮ ᱤᱥᱤᱱ ᱤᱥᱤᱱ ᱵᱟᱥᱟᱱ ᱦᱳᱭᱳᱜᱼᱟ ᱦᱳᱭ ᱥᱮ, ᱟᱫᱚ ᱛᱚᱠᱷᱚᱱ ᱜᱮ ᱦᱟᱸᱜ ᱜᱮᱥ ᱠᱚᱨᱮᱱᱟᱜ ᱵᱮᱵᱚᱦᱟᱨ ᱫᱚ ᱦᱩᱭᱩᱜ ᱛᱟᱦᱮᱸᱱ, ᱟᱨ ᱵᱟᱝᱠᱷᱟᱱ ᱫᱚ ᱦᱟᱸᱜ ᱠᱷᱟᱹᱴᱤ ᱠᱚᱭᱞᱟ ᱟᱨ ᱥᱟᱦᱟᱱ ᱜᱮ,
ᱩᱸ ᱦᱩᱸ, ᱱᱚᱛᱮ ᱫᱚ, ᱠᱚᱭᱞᱟ ᱫᱚ ᱩᱱᱟᱹᱜ ᱵᱟᱠᱚ
ᱨᱚᱲ ᱠᱟᱹᱴᱤᱡ ᱜᱮᱫᱚᱜ ᱠᱟᱱᱟ, ᱦᱮᱞᱳ ᱦᱮᱞᱳ,